ᱡᱚᱦᱟᱸᱨ ᱜᱮ
ᱦᱮᱸ ᱡᱚᱦᱟᱸᱨ ᱜᱮ
ᱪᱮᱫ ᱠᱚ ᱪᱤᱠᱟᱹ ᱵᱟᱲᱟᱭ ᱦᱳᱭᱳᱜ ᱠᱟᱱᱟ
ᱦᱮᱸ ᱱᱤᱛᱚᱜ ᱫᱚ ᱪᱮᱫ ᱦᱚᱸ ᱵᱟᱝ ᱫᱟᱠᱟ ᱩᱛᱩ ᱠᱚ ᱜᱮ ᱤᱥᱤᱱ ᱦᱩᱭᱩᱜ ᱠᱟᱱᱟ ᱦᱮᱸ ᱡᱟᱹᱯᱩᱫ ᱞᱟᱫ ᱛᱟᱸᱦᱮᱜ ᱟᱭ ᱛᱚ
ᱟᱞᱮ ᱱᱚᱣᱟ ᱱᱚᱛᱮ ᱢᱟ ᱨᱚᱴᱮ ᱠᱚᱦᱚ ᱨᱟᱜ ᱵᱟᱝ ᱨᱟᱠᱟᱵ ᱵᱟᱨᱩᱰᱟᱝ ᱥᱮᱸᱫᱽᱨᱟ ᱠᱚ ᱪᱟᱞᱟᱣ ᱦᱩᱭ ᱠᱚᱜ ᱟ ᱚᱱᱛᱮ ᱫᱚ ᱫᱚᱢᱮ ᱵᱟᱨᱩᱰᱟᱝ ᱟᱯᱮ ᱠᱚᱥᱮᱱ ᱫᱚ ᱵᱟᱝ
ᱫᱚ
ᱚᱱᱟᱜᱮ ᱥᱟᱭᱤᱰ ᱨᱮ ᱟᱸᱡᱚᱢ ᱧᱟᱢ ᱠᱤᱫᱤᱹᱧ ᱛᱚ ᱚᱱᱟᱛᱤᱧ ᱢᱮᱱ ᱠᱮᱜ-ᱟ
ᱛᱟᱦᱚᱞᱮ ᱵᱟᱹᱨᱩᱰᱟᱝ ᱥᱮᱸᱫᱽᱨᱟ ᱠᱚᱯᱮ ᱪᱟᱞᱟᱜ ᱜᱮᱭᱟ ᱥᱮ ᱵᱟᱝ
ᱪᱟᱞᱟᱜ ᱪᱟᱞᱟᱜ ᱜᱮᱭᱟ ᱞᱮ ᱟᱫᱚ ᱛᱤᱦᱤᱧ ᱫᱚ ᱱᱚᱛᱮ ᱵᱟᱝ ᱟᱹᱭᱠᱟᱹᱣ ᱠᱟᱱᱟ ᱵᱟᱠᱚ ᱢᱮᱱ ᱵᱟᱲᱟ ᱟᱠᱟᱫᱟ ᱚᱠᱚᱭ ᱦᱚᱸ
ᱡᱚᱴᱟᱣ ᱵᱟᱝ ᱠᱷᱟᱱ ᱫᱚ ᱦᱟᱸᱜ ᱪᱟᱞᱟᱣ ᱛᱚ ᱵᱟᱝ ᱜᱟᱱᱚᱜᱼ ᱟ ᱮᱠᱞᱟ ᱫᱚ
ᱦᱳᱭ ᱦᱳᱭ
ᱦᱩᱸ
ᱚᱱᱟ ᱫᱚ ᱡᱚᱴᱟᱣ ᱠᱟᱛᱮᱫ ᱵᱟᱝ ᱠᱷᱟᱱ ᱥᱮᱸᱫᱽᱨᱟ ᱫᱚ ᱵᱟᱝ ᱜᱟᱱᱚᱜ ᱼᱟ ᱛᱚ
ᱦᱩᱸ ᱮᱠᱞᱟ ᱫᱚ ᱚᱠᱟ ᱞᱮᱠᱟ ᱞᱟᱦᱟ ᱥᱮᱫ ᱠᱷᱚᱱᱮᱢ ᱥᱟᱵᱮᱭᱟ ᱞᱟᱜᱟᱭᱮᱟᱢ ᱛᱟᱭᱱᱚᱢ ᱥᱮᱫ ᱠᱷᱚᱱᱮᱢ ᱫᱟᱹᱲᱟ ᱟᱨ ᱡᱚᱴᱟᱢ ᱛᱟᱦᱮᱱ ᱠᱷᱟᱱ ᱜᱷᱮᱨᱟᱣ ᱠᱟᱛᱮ ᱢᱤᱫ ᱴᱷᱮᱡᱼᱼ ᱟᱴᱠᱟᱣ ᱠᱟᱛᱮᱢ ᱥᱟᱵᱮᱭᱟ
ᱦᱳᱭ ᱦᱳᱭ
ᱦᱮᱸ ᱛᱟᱦᱚᱞᱮ ᱪᱮᱫ ᱠᱚ ᱤᱥᱤᱱ ᱵᱟᱥᱟᱝ ᱦᱩᱭᱩᱜ ᱠᱟᱱᱟ
ᱦᱮᱸ ᱱᱤᱛ ᱫᱚᱦᱟᱸᱜ ᱫᱟᱠᱟ ᱜᱮ ᱤᱥᱤᱱ ᱦᱩᱭᱩᱜᱼᱟ ᱟᱨ ᱥᱚᱵᱽᱡᱤ ᱠᱚᱜᱮ ᱫᱟᱹᱞ ᱠᱚ ᱨᱟᱥᱮ ᱦᱩᱭᱩᱜᱼᱟ ᱛᱟᱨᱯᱚᱨᱮ ᱦᱩᱭᱩᱜ ᱠᱟᱱᱟ ᱦᱚᱨᱚᱜ ᱛᱟᱨᱟᱥᱤᱧ ᱵᱮᱲᱟ ᱤᱭᱟᱹ ᱥᱤᱨᱜᱤᱴᱤᱡ ᱟᱲᱟᱜ ᱠᱚ ᱥᱤᱫ ᱦᱩᱭ ᱟᱠᱟᱱ ᱛᱟᱦᱮᱸᱱᱟ ᱛᱚ ᱟᱫᱚ ᱚᱱᱟᱜᱮ ᱠᱟᱹᱴᱤᱡ ᱵᱷᱟᱡᱟ ᱦᱩᱭᱩᱜᱼᱟ ᱦᱟᱸᱜ ᱟᱵᱚ ᱛᱚ ᱚᱱᱟ ᱥᱤᱨᱜᱤᱴᱤ ᱟᱲᱟᱜ ᱠᱚ ᱠᱷᱟᱯᱨᱟ ᱟᱲᱟᱜ ᱠᱚ ᱛᱟᱨᱯᱚᱨᱮ ᱚᱱᱟ ᱠᱚᱫᱚ ᱵᱷᱟᱜᱮ ᱥᱤᱵᱤᱞᱟ ᱛᱚ ᱟᱫᱚ ᱚᱱᱟᱫᱚ ᱵᱷᱟᱡᱟ ᱞᱮᱠᱷᱟᱱ ᱵᱷᱟᱜᱤ ᱜᱮ ᱵᱩᱡᱷᱟᱹᱜᱼᱟ ᱟᱨ ᱠᱟᱹᱴᱤᱡ ᱟᱫᱚ ᱚᱱᱟᱜᱮ ᱛᱟᱨᱟᱥᱤᱧ ᱞᱮ ᱦᱚᱫ ᱟᱠᱟᱫᱟ ᱦᱮᱸ ᱛᱚ ᱚᱱᱟ ᱠᱟᱹᱴᱤᱡ ᱵᱷᱟᱡᱟ ᱦᱩᱭᱩᱜᱼᱟ ᱟᱲᱟᱜ ᱡᱚᱢ ᱠᱚ ᱵᱷᱟᱜᱤ ᱜᱮᱭᱟ ᱛᱚ ᱡᱚᱢ ᱥᱟᱱᱟᱣᱟ ᱟᱲᱟᱜ ᱫᱚ ᱥᱚᱵᱽ ᱥᱚᱢᱚᱭ ᱜᱮ ᱦᱳᱭ ᱦᱳᱭ
ᱦᱮᱸ ᱛᱟᱦᱞᱮ ᱤᱥᱤᱱ ᱤᱥᱤᱱ ᱵᱟᱥᱟᱝ ᱨᱮ ᱫᱚ ᱟᱞᱮ ᱦᱚᱸ ᱪᱤᱠᱟᱹ ᱦᱚᱸ ᱵᱟᱝ ᱱᱚᱣᱟ ᱚᱲᱟᱜ ᱠᱚᱨᱮ ᱜᱮ ᱫᱩᱲᱩᱵ ᱵᱟᱲᱟ ᱦᱩᱭ ᱟᱠᱟᱱᱟ ᱠᱟᱹᱢᱤ ᱫᱚ ᱛᱮᱢᱚᱱ ᱠᱤᱪᱷᱩ ᱫᱚ ᱪᱮᱫ ᱦᱚᱸ ᱵᱟᱝ ᱚᱲᱟᱜ ᱦᱚᱲ ᱠᱚ ᱢᱮᱱᱟᱜ ᱠᱚᱣᱟ ᱩᱱᱠᱩ ᱜᱮ ᱠᱚ ᱤᱥᱤᱱ ᱵᱟᱥᱟᱝ ᱮᱫᱟ
ᱦᱮᱸᱛᱚ
ᱦᱮᱸ
ᱛᱟᱦᱞᱮ ᱤᱥᱤᱱ ᱵᱟᱥᱟᱝ ᱠᱚᱨᱮ ᱫᱚ ᱟᱹᱰᱤ ᱧᱚᱜ ᱜᱮᱢ ᱡᱩᱞᱩᱢ ᱧᱚᱜ ᱜᱮᱭᱟ ᱛᱟᱦᱞᱮ
ᱦᱮᱸ ᱦᱮᱸ
ᱤᱥᱤᱱ ᱵᱟᱥᱟᱝ ᱠᱚᱛᱮ ᱫᱚ ᱟᱹᱰᱤ ᱧᱚᱜ ᱟᱹᱰᱤ ᱧᱚᱜ ᱜᱮᱢ ᱡᱩᱞᱩᱢ ᱜᱮᱭᱟ
ᱫᱚᱢᱮ ᱫᱚ ᱵᱟᱝ ᱟ ᱠᱤᱱᱛᱩ ᱦᱮᱸ ᱤᱥᱤᱱ ᱫᱩᱧ ᱤᱥᱤᱱ ᱫᱟᱲᱮᱭᱟᱜ ᱜᱮᱭᱟ
ᱦᱮᱸ ᱟᱨ ᱠᱩᱲᱤ ᱜᱤᱫᱽᱨᱟᱹ ᱦᱚᱲ ᱦᱚᱸ ᱤᱥᱤᱱ ᱵᱟᱥᱟᱝ ᱵᱟᱰᱟᱭ ᱫᱚ ᱞᱟᱹᱠᱛᱤ ᱠᱟᱱ ᱜᱮᱭᱟ
ᱦᱳᱭ ᱦᱳᱭ ᱚᱱᱠᱟ ᱡᱚᱢ ᱦᱚᱪᱚ ᱞᱮᱠᱟ ᱫᱚᱧ ᱥᱮᱲᱟ ᱟᱠᱟᱫ ᱜᱮᱭᱟ ᱫᱚᱢᱮ ᱵᱷᱟᱜᱤ ᱵᱟᱝ ᱨᱮᱦᱚᱸ ᱡᱚᱢ ᱜᱟᱱᱚᱜ ᱞᱮᱠᱟ ᱫᱚ
ᱦᱟᱯᱮᱱ ᱫᱤᱱ ᱫᱚ ᱠᱩᱲᱤ ᱜᱤᱫᱽᱨᱟᱹ ᱛᱚ ᱡᱟᱶᱟᱭ ᱚᱲᱟᱜ ᱨᱮ ᱛᱟᱦᱮᱸ ᱤᱥᱤᱱ ᱵᱟᱥᱟᱝ ᱚᱸᱰᱮᱱᱟᱜ ᱠᱟᱹᱢᱤ ᱠᱟᱨᱡᱚ ᱫᱟᱭᱤᱛᱛᱚ ᱜᱚᱜ ᱦᱩᱭᱩᱜ ᱛᱟᱠᱚᱣᱟ ᱥᱮ
ᱦᱳᱭ ᱦᱳᱭ ᱱᱤᱛᱚᱜ ᱫᱚ ᱥᱮᱬᱟ ᱦᱩᱭᱩᱜ ᱠᱟᱱ ᱜᱮᱭᱟ ᱟᱭᱳ ᱴᱷᱮᱱ ᱠᱷᱚᱱ ᱧᱮᱞ ᱠᱟᱛᱮ
ᱦᱮᱸ
ᱟᱫᱚ ᱱᱤᱛᱚᱜ ᱫᱚᱛᱚ ᱫᱚᱢᱮ ᱫᱚ ᱵᱟᱭ ᱠᱟᱹᱢᱤ ᱦᱚᱪᱚ ᱟᱹᱱᱤᱡᱼᱟ ᱚᱞᱚᱜ ᱯᱟᱲᱦᱟᱣ ᱜᱤᱫᱽᱨᱟᱹ ᱟᱹᱱᱤᱡ ᱫᱚ ᱚᱞᱚᱜ ᱯᱟᱲᱦᱟᱜ ᱜᱮ ᱵᱷᱮᱡᱟ ᱜᱚᱫ ᱢᱮᱭᱟᱭ ᱠᱷᱟᱹᱞᱤ ᱞᱟᱹᱭᱟᱭ ᱟᱫᱚ ᱤᱱᱟᱹᱜ ᱜᱮ ᱤᱱᱟᱹᱜ ᱜᱮ ᱠᱟᱹᱢᱤ ᱢᱮ
ᱛᱟᱦᱞᱮ ᱚᱱᱛᱮ ᱫᱚ ᱦᱮᱸ ᱦᱮᱸ ᱛᱤᱦᱤᱧ ᱫᱟᱜ ᱫᱚᱭ ᱫᱟᱜ ᱞᱮᱫ ᱜᱮᱭᱟ ᱥᱤᱧ ᱵᱮᱲᱟ ᱜᱮ ᱢᱤᱫ ᱜᱷᱟ. ᱲᱤᱡ ᱜᱮ ᱟᱨ ᱛᱟᱨᱟᱥᱤᱝ ᱛᱟᱨᱟᱥᱤᱝ ᱚᱱᱠᱟ ᱦᱩᱸ ᱯᱮ ᱴᱟᱲᱟᱝ ᱥᱮᱫ ᱠᱷᱚᱱ ᱫᱚ ᱠᱟᱹᱴᱤᱡ ᱤᱭᱟᱹ ᱜᱮ ᱛᱟᱦᱮᱸ ᱠᱟᱱᱟ ᱯᱷᱟᱸᱠᱟ ᱜᱮ ᱛᱟᱦᱮᱸ ᱠᱟᱱᱟ ᱨᱤᱢᱤᱞ ᱠᱚ
ᱚ ᱦᱚᱸ ᱟᱞᱮᱥᱮᱫ ᱦᱚᱸ ᱫᱟᱜ ᱵᱟᱲᱟ ᱠᱮᱜ ᱟᱭ ᱛᱟᱨᱯᱚᱨᱮ ᱱᱤᱛᱚᱜ ᱫᱚ ᱦᱟᱸᱜ ᱵᱟᱭ ᱫᱟᱜ ᱮᱫᱟ
ᱦᱮᱸ
ᱚᱱᱠᱟ ᱨᱤᱞ ᱨᱤᱢᱤᱞ ᱨᱮ ᱠᱚᱢ ᱠᱚᱢᱮ ᱫᱟᱜ ᱵᱟᱲᱟᱭᱮᱫ ᱛᱟᱦᱮᱸᱫ -ᱮ ᱨᱤᱢᱤᱞ ᱫᱚᱭ ᱨᱤᱢᱤᱞ ᱟᱠᱟᱴᱟᱜ ᱜᱮᱭᱟ ᱠᱤᱱᱛᱩ ᱫᱚᱢᱮ ᱫᱚ ᱵᱟᱭ ᱫᱟᱜ ᱟᱠᱟᱫᱟ ᱛᱮᱦᱮᱧ ᱫᱚ
ᱦᱮᱸ
ᱦᱚᱞᱦᱟ ᱢᱟᱦᱫᱮᱨ ᱡᱟᱦᱟᱸ ᱞᱮᱠᱟᱭ ᱫᱟᱜ ᱠᱮᱫᱼᱟ
ᱦᱮᱸ ᱚᱱᱠᱟ ᱜᱮ ᱜᱚᱴᱟ ᱜᱮ ᱱᱚᱝᱠᱟ ᱡᱷᱮᱲᱮᱫ ᱡᱷᱮᱲᱮᱫ ᱢᱤᱫ ᱜᱷᱟᱹᱲᱤᱡ ᱦᱟᱱᱛᱮ ᱱᱟᱛᱮ ᱫᱟᱜ ᱜᱚᱫ ᱮᱫᱟᱭ ᱛᱤᱨᱮᱫᱚ ᱵᱮᱲᱟᱭ ᱧᱮᱞᱚᱜ ᱠᱟᱱᱟ
ᱦᱳᱭ ᱦᱳᱭ
ᱦᱩᱸ
ᱛᱟᱦᱞᱮ ᱚᱲᱟᱜ ᱨᱮᱫᱚ ᱟᱭᱳ ᱵᱟᱵᱟ ᱫᱚ ᱦᱩᱭᱩᱜ ᱠᱟᱱᱟ ᱵᱮᱥ ᱜᱮᱭᱟ ᱠᱤᱱ ᱥᱮ
ᱦᱮᱸ ᱵᱮᱥ ᱵᱟᱲᱟᱜᱮ ᱚᱱᱟᱜᱮ ᱟᱭᱳ ᱜᱮ ᱤᱥᱤᱱ ᱵᱟᱥᱟᱝ ᱫᱚ ᱦᱟᱸᱜ ᱢᱮᱱᱟᱭᱟ ᱟᱨ ᱵᱟᱵᱟ ᱛᱟᱞᱮ ᱫᱚ ᱫᱩᱲᱩᱵ ᱵᱟᱲᱟ ᱦᱩᱭ ᱠᱟᱱᱟ
ᱚ ᱦᱚᱸ ᱛᱟᱦᱚᱞᱮ ᱚᱠᱚᱭ ᱠᱚ ᱢᱮᱱᱟᱜ ᱯᱮᱭᱟ ᱚᱲᱟᱜ ᱨᱮᱫᱚ
ᱚᱲᱟᱜ ᱫᱚ ᱱᱤᱛ ᱫᱚ ᱵᱟ ᱢᱟ ᱛᱟᱠᱚ ᱜᱮ ᱤᱥᱤᱱ ᱵᱟᱲᱟᱭ ᱫᱟᱠᱚ ᱟᱨ ᱚᱲᱟᱜ ᱠᱚᱨᱮᱱ ᱜᱮ ᱵᱟᱨᱯᱮ ᱦᱚᱲ ᱱᱤᱛᱚᱜ ᱫᱚ ᱯᱮ ᱦᱚᱲ ᱜᱮ ᱢᱮᱱᱟᱜ ᱞᱮᱭᱟ ᱚᱲᱟᱜ ᱨᱮᱫᱚ
ᱚ ᱦᱚ
ᱦᱮᱸ
ᱟᱞᱮ ᱫᱚ ᱟᱹᱰᱤ ᱰᱷᱮᱨ ᱟᱹᱰᱤ ᱥᱟᱸᱜᱮ ᱜᱮᱭᱟᱞᱮ
ᱚ ᱟᱯᱮ ᱫᱚ ᱤᱭᱟᱹ ᱵᱟᱠᱷᱳᱞ ᱚᱲᱟᱜ ᱛᱚ
ᱦᱮᱸ ᱦᱮᱸ ᱦᱮ ᱵᱟᱠᱷᱳᱞ ᱚᱲᱟᱜ ᱟᱨ ᱥᱟᱸᱜᱮ ᱦᱚᱲ ᱦᱚᱯᱚᱱ ᱟᱭᱳ ᱦᱚᱯᱚᱱ ᱦᱚᱯᱚᱱ ᱵᱟ ᱦᱮᱱᱟᱜ ᱠᱟᱜ ᱠᱤᱱᱟ ᱛᱚ ᱛᱟᱨᱯᱚᱨᱮ ᱦᱩᱭᱩᱜ ᱠᱟᱱᱟ ᱜᱚᱲᱚᱢ ᱦᱟᱲᱟᱢ ᱡᱷᱤ ᱵᱩᱰᱷᱤ ᱛᱟ ᱯᱚᱨᱮ ᱦᱩᱭᱩᱜ ᱠᱟᱱᱟ ᱟᱞᱮ ᱜᱮ ᱢᱟᱱᱮ ᱟᱹᱰᱤ ᱜᱟᱱ ᱦᱚᱲᱞᱮ ᱛᱟᱸᱦᱮᱱ ᱜᱮᱭᱟ ᱟᱞᱮ ᱫᱚ
ᱥᱟᱸᱜᱮ ᱜᱮ ᱟᱫᱚ ᱟᱞᱮ ᱟᱞᱮ ᱠᱚᱨᱮᱱ ᱦᱚᱸ ᱚᱱᱠᱟᱜᱮ ᱟᱫᱚ ᱵᱚᱭᱦᱟ ᱠᱚ ᱥᱟᱸᱜᱮ ᱞᱮᱱᱠᱷᱟᱱ ᱠᱚ ᱵᱤᱵᱟ. ᱛᱚᱜ ᱜᱮᱭᱟ ᱛᱚ ᱟᱫᱚ ᱚᱱᱠᱟ ᱜᱮ ᱦᱟᱱᱛᱮ ᱱᱟᱛᱮ ᱵᱤᱵᱟᱹᱫ ᱠᱟᱛᱮᱜ ᱦᱟᱹᱴᱤᱧ ᱪᱟᱵᱟᱣ ᱠᱟᱱᱟ ᱡᱟᱦᱟᱸ ᱫᱚ ᱥᱚᱝᱥᱟᱨ ᱨᱟᱹᱯᱩᱫ ᱠᱟᱱ ᱞᱮᱠᱟ ᱠᱚ ᱞᱟᱹᱭᱟ
ᱦᱳᱭ ᱦᱳᱭ ᱱᱤᱛ ᱫᱚ ᱧᱮᱞᱚᱜ ᱠᱟᱱᱟ ᱡᱮ ᱦᱳᱭ ᱦᱳᱭ ᱱᱤᱛᱚᱜ ᱫᱚ ᱧᱮᱞᱚᱜ ᱠᱟᱱᱟ ᱡᱮ ᱵᱤᱥᱤ ᱫᱤᱱ ᱦᱚᱸ ᱵᱟᱝᱠᱚ ᱛᱟᱦᱮᱸᱱ ᱠᱟᱱᱟ ᱡᱮ ᱤᱭᱟᱹ ᱵᱷᱮᱜᱟᱨ ᱪᱟᱵᱟᱜ ᱠᱟᱱᱟ ᱠᱚ ᱵᱟᱯᱞᱟᱜ ᱠᱟᱱᱟ ᱠᱚ ᱵᱷᱮᱜᱟᱨᱚᱜ ᱠᱟᱱᱟ ᱠᱚ ᱡᱮ ᱢᱤᱫᱴᱷᱮᱱ ᱛᱟᱦᱮᱱ ᱞᱟᱹᱜᱤᱫ ᱫᱚ ᱟᱫᱚ ᱩᱭᱦᱟᱹᱨ ᱜᱮ ᱵᱟᱠᱚ ᱩᱭᱦᱟᱹᱨ ᱮᱫᱟ ᱥᱮ ᱚᱱᱟ ᱫᱚ ᱢᱚᱱᱮᱼᱟ ᱡᱮ ᱪᱮᱫ ᱮᱢ ᱢᱚᱱᱮ ᱜᱮᱭᱟ ᱡᱮ ᱤᱧ ᱤᱧᱟᱹᱜ ᱢᱚᱱᱮ ᱛᱮᱫᱚᱧ ᱞᱟᱹᱭᱟ ᱡᱮ ᱫᱚᱢᱮ ᱥᱤᱠᱷᱱᱟᱹᱛ ᱠᱷᱟᱹᱛᱤᱨ ᱥᱮ ᱱᱩᱠᱩ ᱫᱚ ᱦᱩᱭᱩᱜ ᱠᱟᱱᱟ ᱥᱤᱠᱷᱱᱟᱹᱛ ᱵᱟᱝ ᱠᱷᱟᱹᱛᱤᱨ ᱚᱱᱠᱟ ᱫᱚ ᱦᱩᱭᱩᱜ ᱠᱟᱱᱟ ᱵᱩᱡᱷᱟᱹᱣ ᱢᱩᱥᱠᱤᱞ ᱜᱮᱭᱟ ᱱᱮᱛᱟᱨ ᱦᱚᱲᱟᱜ ᱢᱚᱱᱮ ᱫᱚ ᱥᱮ
ᱢᱟᱱᱮ ᱱᱚᱣᱟ ᱫᱚ ᱤᱧ ᱫᱚ ᱱᱤᱭᱟᱹᱧ ᱢᱚᱱᱮᱭᱟ ᱤᱧ ᱥᱮᱡ ᱠᱷᱚᱱ ᱫᱚ ᱡᱮ ᱥᱤᱠᱷᱱᱟᱹᱛ ᱫᱚ ᱥᱤᱠᱷᱱᱟᱹᱛ ᱜᱮ ᱧᱟᱢ ᱠᱟᱛᱮᱫ ᱜᱮ, ᱢᱮᱱᱠᱷᱟᱱ ᱡᱟᱦᱟᱸ ᱥᱤᱠᱷᱱᱟᱹᱛ ᱧᱟᱢ ᱩᱪᱤᱛ ᱱᱟᱜ ᱚᱱᱟ ᱵᱟᱝ ᱠᱟᱛᱮᱫ ᱮᱴᱟᱜ ᱠᱤᱪᱷᱩ ᱥᱤᱠᱷᱱᱟᱹᱛ ᱠᱚ ᱧᱟᱢ ᱠᱟᱣᱱᱤᱡ-ᱟ
ᱦᱮᱸ ᱦᱮᱸ ᱢᱚᱱᱮ ᱦᱩᱭᱩᱜᱼᱟ ᱡᱮ ᱟᱹᱰᱤ ᱜᱟᱱ ᱢᱤᱫ ᱴᱷᱮᱱ ᱠᱚ ᱛᱟᱦᱮᱸ ᱞᱮᱱ ᱠᱷᱟᱱ ᱚᱱᱠᱟᱭ ᱫᱮᱸ ᱦᱟᱹᱱᱤ ᱫᱚ ᱵᱟᱭ ᱮᱢᱫᱟ ᱩᱱᱤᱩᱭ ᱫᱚ ᱮᱢ ᱩᱱᱤᱭᱟᱜ ᱫᱚ ᱵᱮᱥᱤᱜ ᱠᱟᱱ ᱛᱟᱭᱟ ᱠᱚᱢᱚᱜ ᱠᱟᱱ ᱛᱟᱭᱟ ᱢᱤᱫ ᱴᱟᱜ ᱚᱱᱮ ᱚᱱᱟ ᱩᱭᱦᱟᱹᱨ ᱠᱚ ᱫᱚᱦᱚᱭᱟ ᱥᱮ ᱢᱚᱱᱮ ᱨᱮ ᱚᱱᱟ ᱠᱷᱟᱹᱛᱤᱨ ᱜᱮ ᱱᱚᱝᱠᱟ ᱦᱩᱭᱩᱜ ᱠᱟᱱᱟ ᱡᱮ ᱥᱩᱞᱩᱠ ᱜᱷᱟᱨᱚᱸᱡᱽ ᱫᱚ ᱨᱟᱹᱯᱩᱫ ᱪᱟᱵᱟᱜ ᱠᱟᱱᱟ
ᱦᱩᱸ ᱟᱨ ᱱᱚᱣᱟ ᱠᱟᱱᱟ ᱡᱮ ᱵᱚᱭᱦᱟ ᱛᱟᱞᱟ ᱨᱮ ᱢᱟᱨᱟᱝᱤᱡ ᱵᱚᱭᱦᱟ ᱡᱩᱫᱤ ᱡᱚᱛᱚ ᱜᱮ ᱵᱩᱡᱟᱭ ᱛᱟᱦᱚᱞᱮ ᱠᱷᱟᱱ ᱡᱚᱛᱚ ᱴᱷᱤᱠ ᱜᱮ ᱛᱟᱦᱮᱱᱟ
ᱦᱳᱭ ᱟᱥᱚᱞ ᱠᱟᱛᱷᱟ ᱫᱚ ᱦᱩᱭᱩᱜ ᱠᱟᱱᱟ ᱦᱳᱭ ᱟᱨ ᱟᱥᱚᱞ ᱠᱟᱛᱷᱟ ᱫᱚ ᱦᱳᱭᱳᱜ ᱠᱟᱱᱟ ᱵᱚᱭᱦᱟ ᱵᱚᱭᱦᱟ ᱢᱚᱫᱽᱫᱷᱮᱨᱮ ᱢᱤᱞ ᱛᱟᱦᱮᱸ ᱞᱮᱱᱠᱷᱟᱱ ᱛᱟᱦᱚᱞᱮ ᱫᱚ ᱦᱩᱭᱩᱜ ᱠᱟᱱᱟ ᱵᱤᱥᱤ ᱼᱼ ᱫᱚ ᱦᱩᱭᱩᱜ ᱠᱟᱱᱟ ᱱᱤᱛᱚᱜ ᱫᱚᱠᱚ ᱧᱮᱞ ᱧᱮᱞᱚᱜ ᱠᱟᱱᱟ ᱡᱮ ᱵᱟᱹᱦᱩᱣᱟᱜ ᱠᱟᱛᱷᱟ ᱛᱮᱠᱚ ᱪᱟᱞᱟᱜ ᱠᱟᱱᱟ᱾ ᱛᱟᱦᱞᱮ ᱟᱫᱚ ᱟᱭᱳᱼᱵᱟᱵᱟ ᱠᱚᱫᱚ ᱡᱷᱚᱛᱚ ᱠᱚ ᱵᱷᱮᱜᱟᱨ ᱜᱤᱰᱤ ᱠᱟᱠᱚ ᱠᱟᱱᱟ ᱟᱫᱚ ᱚᱱᱠᱟ ᱫᱚ ᱼᱼ ᱞᱟ. ᱭᱮᱫ ᱤᱧ ᱡᱮ ᱵᱟᱱᱟᱨ ᱵᱚᱭᱦᱟ ᱦᱟᱜ ᱵᱩᱡᱷᱟᱹᱣ ᱩᱪᱤᱛ ᱥᱮ ᱩᱱᱤ ᱼᱼ ᱡᱟᱦᱟᱸᱟᱭ ᱵᱟᱹᱦᱩ ᱠᱩᱲᱤᱜ ᱠᱟᱱᱟ ᱩᱱᱤᱭᱟᱜ ᱦᱚᱸ ᱵᱩᱡᱷᱟᱹᱣ ᱩᱪᱤᱛ ᱠᱟᱨᱚᱱ ᱦᱩᱭᱩᱜ ᱠᱟᱱᱟ ᱟᱢ ᱟᱢ ᱨᱮᱱ ᱟᱭᱳᱵᱟᱵᱟ ᱦᱚᱛᱚ ᱼᱼ ᱠᱩᱲᱤ ᱜᱤᱫᱽᱨᱟᱹ ᱨᱮᱱ ᱡᱟᱦᱟᱸᱭ ᱩᱱᱤ ᱨᱮᱱ ᱟᱭᱳ ᱵᱟᱵᱟ ᱦᱚᱛᱚ ᱢᱤᱫ ᱫᱤᱱ ᱟᱡ ᱫᱟᱫᱟ ᱥᱮ ᱟᱡ ᱵᱚ ᱠᱚ ᱵᱚᱭᱦᱟ ᱛᱟᱠᱚᱠᱚ ᱵᱷᱤᱱᱟᱹᱭᱟ ᱩᱱᱫᱚᱭ ᱨᱟᱹᱜᱤᱜᱼᱟᱭ ᱡᱮ ᱦᱮᱸ ᱤᱧ ᱨᱮᱱ ᱫᱚ ᱼᱼ ᱵᱷᱮᱜᱟᱨ ᱤᱧ ᱟᱭᱳ ᱤᱧ ᱵᱟᱵᱟ ᱵᱟᱠᱚ ᱮᱢ ᱫᱟᱲᱮᱭᱟᱜ ᱠᱤᱱᱟ ᱵᱷᱮᱜᱟᱨ ᱠᱮᱫ ᱠᱤᱱᱟ ᱠᱚ ᱟᱨ ᱡᱮ ᱱᱚᱰᱮ ᱡᱮ ᱟᱸᱻᱻ ᱩᱱᱤ ᱠᱚᱲᱟ ᱜᱤᱫᱽᱨᱟᱹ ᱨᱮᱱ ᱮᱸᱜᱟᱛ ᱟᱯᱟᱛ ᱩᱱᱠᱤᱱ ᱫᱚ ᱟᱡ ᱫᱚ ᱵᱟᱭ ᱧᱮᱞ ᱞᱟᱹᱜᱤᱫ ᱠᱤᱱ।
ᱚᱱᱮ ᱚᱱᱠᱟ ᱦᱩᱭᱩᱜ ᱠᱟᱱᱟ ᱥᱮ ᱟᱫᱚ ᱚᱱᱟ ᱫᱚ ᱵᱟᱭ ᱩᱭᱦᱟᱹᱨ ᱮᱫᱟ ᱡᱮ ᱩᱱᱤ ᱨᱮᱱ ᱟᱭᱳᱼᱵᱟᱵᱟ ᱢᱟᱱᱮ ᱤᱧᱨᱮ ᱨᱮᱱ ᱟᱭᱳᱼᱵᱟᱵᱟ ᱦᱮᱸ
ᱱᱚᱰᱮ ᱟᱢᱴᱷᱮᱱ ᱢᱤᱫᱴᱮᱱ ᱱᱚᱣᱟ ᱠᱩᱠᱞᱤ ᱛᱟᱦᱞᱮ, ᱟᱢ ᱛᱚ ᱟᱢᱦᱚᱸ ᱱᱤᱡᱮ ᱠᱩᱲᱤ ᱜᱤᱫᱽᱨᱟᱹ ᱠᱟᱱ ᱜᱮᱭᱟᱢ ᱟᱢᱦᱚᱢ ᱵᱩᱡᱽ ᱼᱼ ᱜᱮᱭᱟ ᱛᱟᱦᱚᱞᱮ ᱚᱸᱰᱮ ᱠᱩᱲᱤ ᱜᱤᱫᱽᱨᱟᱹ ᱪᱮᱫ ᱮᱢᱚᱱ ᱼᱼ ᱜᱟᱹᱞᱛᱤ ᱦᱩᱭᱩᱜ ᱠᱟᱱ ᱛᱟᱭᱟ ᱡᱮ ᱠᱩᱲᱤ ᱜᱤᱫᱽᱨᱟᱹ ᱠᱷᱟᱹᱛᱤᱨ ᱛᱮ ᱡᱮ ᱱᱚᱝᱠᱟ ᱚᱸᱻ ᱥᱚᱝᱥᱟᱨ ᱨᱮ ᱠᱤᱪᱷᱩ ᱵᱷᱮᱜᱛ ᱜᱷᱚᱴᱟᱜ ᱠᱟᱱᱟ᱾
ᱵᱟᱝ ᱟᱫᱚ ᱤᱧ ᱫᱚ ᱱᱚᱝᱠᱟᱧ ᱞᱟᱹᱭᱟ ᱡᱮ ᱼᱼ ᱡᱷᱚᱛᱚ ᱦᱚᱲ ᱫᱚ ᱵᱟᱠᱚ ᱥᱚᱢᱟᱱᱟ ᱡᱷᱚᱛᱚ ᱦᱚᱲ ᱡᱷᱚᱛᱚ ᱠᱩᱲᱤ ᱜᱤᱫᱽᱨᱟᱹ ᱡᱮ ᱮ ᱫᱚ ᱴᱷᱤᱠ ᱵᱟᱝ। ᱴᱷᱤᱠ ᱫᱚ ᱞᱟᱹᱭ ᱵᱟᱝ ᱜᱟᱱᱚᱜᱼᱟ ᱡᱮ ᱟᱫᱷᱟᱱ ᱫᱚ ᱦᱮᱱᱟᱜ ᱟᱠᱟᱫ ᱠᱚᱜ ᱜᱮᱭᱟ ᱡᱮ ᱦᱮᱸᱟᱱᱦᱧᱟᱨ ᱦᱚᱸᱠᱚ ᱧᱮᱞᱮᱫ ᱠᱚᱣᱟ ᱮᱸᱜᱟᱛ ᱟᱯᱟᱛ ᱦᱚᱸᱠᱚ ᱧᱮᱞᱮᱫ ᱠᱚᱣᱟ।
ᱟᱫᱚ ᱱᱚᱝᱠᱟᱧ ᱞᱟᱹᱭᱟ ᱡᱮ ᱚᱱᱟ ᱫᱚ ᱢᱚᱱᱮ ᱪᱮᱛᱟᱱ ᱨᱮᱜᱮ ᱥᱮ ᱼᱼ ᱩᱱᱤ ᱚᱠᱟ ᱞᱮᱠᱟᱭ ᱩᱭᱦᱟᱹᱨ ᱵᱷᱟᱵᱽᱱᱟᱭᱮ ᱚᱠᱚᱭ ᱠᱩᱲᱤ ᱜᱤᱫᱽᱨᱟᱹ ᱚᱠᱟ ᱞᱮᱠᱟᱭ ᱩᱭᱦᱟᱹᱨ ᱵᱷᱟᱵᱽᱱᱟᱭ ᱢᱚᱱᱮᱨᱮ ᱪᱮᱫ ᱼᱼ ᱦᱳᱭ ᱦᱳᱭ ᱚᱱᱠᱟ ᱚᱱᱠᱟ ᱪᱮ ᱪᱮᱛᱟᱱ ᱨᱮ ᱦᱩᱭᱩᱜ ᱠᱟᱱᱟ ᱚᱱᱟ ᱫᱚ ᱞᱟᱹᱭ ᱜᱟᱱᱚᱜᱼᱟ। ᱡᱷᱚᱛᱚ ᱠᱩᱲᱤ ᱜᱤᱫᱽᱨᱟᱹ ᱵᱟᱠᱚ ᱠᱷᱟᱨᱟᱯ ᱟ ᱡᱷ ᱛᱚ ᱠᱚᱲᱟ ᱜᱤᱫᱽᱨᱟᱹ ᱦᱚᱸ ᱵᱟ ᱢᱤᱫᱴᱮᱱ ᱚᱱᱟ ᱫᱚᱧ ᱞᱟᱹᱭᱟ ᱡᱮ ᱥᱚᱢᱚᱭ ᱜᱮ ᱞᱟᱹᱭᱟᱭ ᱥᱮ ᱛᱤᱨᱮ ᱪᱮᱫ ᱮ ᱪᱤᱠᱟᱭᱟᱭ ᱥᱮ ᱪᱮᱫᱞᱮᱠᱟ ᱜᱟᱱᱚᱜᱼᱟ ᱦᱮᱸ ᱦᱮᱸ᱾
ᱟᱪᱪᱷᱟ ᱚᱱᱛᱮ ᱫᱚ ᱫᱟᱜ ᱡᱟᱹᱯᱩᱫ ᱠᱮᱫᱟ ᱢᱮᱱ ᱠᱮᱫᱟᱢ ᱛᱟᱦᱚᱞᱮ ᱚᱯᱤ ᱠᱚᱫᱚ ᱠᱚ ᱩᱰᱩᱠᱚᱜ ᱠᱟᱱᱟ ᱥᱮ ᱵᱟᱝ?
ᱚ ᱦᱚᱸ ᱩᱯᱤ ᱦᱮᱸ ᱚᱰᱳᱠ ᱵᱟᱲᱟ ᱞᱮᱱ ᱛᱟᱦᱮᱸ ᱫᱚᱭᱟᱱᱠᱚ ᱾ ᱚᱱᱟ ᱢᱟᱲᱟᱝ ᱫᱟᱜ ᱨᱮ ᱢᱤᱫ ᱫᱤᱱ ᱼᱼ ᱚᱰᱚᱠ ᱞᱮᱱ ᱛᱟᱦᱮᱸᱜᱼᱟ ᱛᱟᱦᱚᱞᱮ ᱟᱞᱮ ᱫᱚ ᱡᱟᱹᱯᱤᱫ ᱟᱱ ᱛᱟᱦᱮᱸᱫᱞᱮ ᱵᱟᱞᱮ ᱵᱟᱲᱟᱭ ᱠᱟᱣᱱᱟ ᱾ ᱟᱫᱚ ᱧᱮᱞᱮᱫ ᱠᱚ ᱛᱟᱦᱮᱫ ᱞᱮ ᱩᱱᱠᱩ ᱼᱼ ᱢᱟᱱᱮ ᱡᱟᱦᱟᱸ ᱠᱟᱹᱡ ᱠᱟ. ᱡ ᱠᱩᱡ ᱠᱚ ᱩᱰᱟᱹᱜᱼᱟ ᱚᱱᱠᱟᱱ ᱠᱚᱡ ᱠᱚ ᱩᱰᱟᱹᱜ ᱠᱟᱱ ᱼᱼ ᱦᱮᱸ ᱟᱫᱚ ᱡᱟᱹᱯᱤᱫ ᱟᱱᱟᱞᱮ ᱟᱞᱮ ᱢᱟ ᱥᱮᱛᱟᱜ ᱠᱟᱛᱮ ᱞᱮ ᱧᱮᱞ ᱠᱚᱣᱟ ᱡᱮ ᱫᱚᱢᱮ ᱡᱩᱨ ᱚᱰᱳᱠ ᱞᱮᱱ ᱛᱟᱦᱮᱸᱜᱼᱟ ᱜᱚᱴᱟ ᱤᱞ ᱠᱚ ᱧᱩᱨ ᱠᱟᱱᱟ᱾ ᱟᱨ ᱩᱱᱠᱩ ᱰᱮᱸᱰᱮᱸ ᱠᱚᱜ ᱫᱚᱠᱚ ᱩᱱᱠᱩ ᱠᱚ ᱩᱰᱩᱝ ᱠᱟᱱᱟ ᱟᱫᱚ ᱟ ᱫᱚᱞᱮ ᱧᱮᱞᱮᱫ ᱠᱚᱣᱟ ᱥᱟᱵ ᱠᱟᱣ ᱱᱟᱠᱚ ᱟᱫᱚ ᱟᱞᱮ ᱫᱚ ᱵᱟᱞᱮ ᱥᱟᱵ ᱠᱟᱜ ᱠᱚᱣᱟ᱾
ᱚᱱᱟᱜᱮ ᱱᱚᱛᱮ ᱢᱤᱫᱵᱟᱨ ᱫᱚᱠᱚ ᱩᱰᱟᱹᱣ ᱵᱟᱲᱟᱜ ᱠᱟᱱᱟ ᱞᱟᱭᱤᱴ ᱞᱟᱭᱤᱴ ᱧᱮᱞ ᱛᱮᱠᱚ ᱩᱰᱟᱹᱣ ᱦᱤᱡᱩᱜᱼᱟ ᱛᱚ᱾ ᱰᱩᱢ ᱢᱟᱨᱥᱟᱞ ᱧᱮᱞᱛᱮ ᱟᱫᱚ ᱚᱱᱟ ᱧᱮᱞ ᱛᱮᱜᱮ ᱦᱤᱡᱩᱜ ᱠᱟᱱᱟ ᱟᱫᱚ ᱩᱱ ᱠᱷᱟᱡ ᱜᱮ ᱫᱤᱥᱟᱹᱭᱱᱟ ᱯᱤ ᱵᱷᱡᱟ ᱥᱮ ᱩᱯᱷᱤ ᱯᱤᱴᱷᱟᱹ ᱠᱚ
ᱦᱮᱸ ᱦᱮᱸ ᱟᱞᱮ ᱥᱮᱫ ᱫᱚ ᱩᱯᱷᱤ ᱯᱤᱴᱷᱟᱹ ᱫᱚ ᱵᱟᱝ ᱡᱚᱢ ᱦᱩᱭ ᱠᱟᱱᱟ ᱛᱚ ᱼᱼ ᱚᱱᱟ ᱩᱯᱤ ᱟᱨ ᱩᱯᱤ ᱟᱴᱟ ᱠᱟᱛᱮ ᱟᱨ ᱤᱭᱟᱹ ᱥᱟᱞᱟᱜ ᱡᱚᱢ ᱦᱩᱭ ᱼᱼ ᱡᱟᱦᱟᱸ ᱫᱚ ᱦᱩᱭᱩᱜ ᱠᱟᱱᱟ ᱪᱟᱣᱞᱮ ᱟᱛᱟ,
ᱦᱮᱸ ᱦᱮᱸ ᱦᱮᱸ
ᱱᱮᱛᱟᱨ ᱫᱚ ᱧᱮᱞᱚᱜ ᱠᱟᱱᱟ ᱫᱚᱢᱮ ᱫᱚ ᱵᱟᱠᱚ ᱥᱟᱵ ᱮᱫ ᱠᱚᱣᱟ ᱠᱤᱱᱛᱩ ᱩᱱᱟᱹᱜ ᱫᱤᱱ ᱫᱚ ᱫᱚᱢᱮ ᱥᱟᱵ ᱦᱩᱭᱩᱜ ᱠᱟᱱ ᱛᱟᱦᱮᱸᱜ ᱦᱮᱸ ᱥᱮ᱾
ᱦᱮ ᱮᱜ
ᱩᱱᱟᱹᱜ ᱫᱤᱱ ᱫᱚ ᱡᱮᱢᱚᱱ ᱵᱩᱱᱩᱢ ᱠᱚᱨᱮ ᱠᱚ ᱚᱰᱚᱠᱚᱜ ᱛᱟᱦᱮᱸᱜᱼᱟ ᱠᱤᱝᱵᱟ ᱚᱲᱟᱜ ᱚᱱᱟ ᱵᱟᱲᱜᱮ ᱠᱚᱨᱮ ᱠᱚ ᱩᱰᱳᱠᱚᱜ ᱛᱟᱦᱮᱸᱜ ᱥᱮ ᱚᱲᱟᱜ ᱯᱤᱰᱟᱹ ᱠᱚᱨᱮ ᱠᱚ ᱩᱰᱳᱠᱚᱜ ᱛᱷᱮᱨᱚᱱ ᱫᱚᱢᱮ ᱩᱱᱫᱤᱱ ᱫᱚ ᱫᱚᱢᱮ ᱥᱟᱵ ᱦᱩᱭᱩᱜ ᱛᱟᱦᱮᱸᱜᱼᱟ ᱫᱚᱢᱮ ᱢᱚᱥᱟᱨᱤ ᱭᱟᱛᱮ ᱟᱨ ᱱᱤᱛᱳᱜ ᱫᱚ ᱧᱮᱞᱚᱜ ᱠᱟᱱᱟ, ᱦᱮᱸ ᱦᱮᱸ ᱟᱨ ᱱᱤᱛᱳᱜ ᱫᱚ ᱧᱮᱞᱚᱜ ᱠᱟᱱᱟ ᱡᱮ ᱵᱟᱠᱚ ᱥᱟᱵᱮᱫ ᱠᱚᱣᱟ ᱚᱝᱠᱟ ᱫᱚ ᱧᱮᱞᱚᱜ ᱠᱟᱱᱟ ᱡᱟᱦᱟᱸᱭ ᱫᱚ ᱦᱩᱭᱩᱜ ᱠᱟᱱᱟ ᱚᱱᱟ ᱰᱩᱢ ᱢᱟᱨᱥᱟᱞ ᱨᱮᱠᱚ ᱦᱤᱡᱩᱜ ᱠᱟᱱᱟ ᱩᱱᱠᱩ ᱠᱩᱜᱮ ᱵᱟᱨᱭᱟ ᱜᱟᱱ ᱥᱟᱵ ᱵᱟᱲᱟ ᱠᱟᱛᱮᱫ ᱟᱫᱚ ᱵᱟᱝ᱾ ᱥᱟᱵᱮᱫ ᱠᱚᱣᱟ᱾
ᱦᱮᱸ ᱧᱮ ᱧᱮᱞ ᱡᱚᱝ ᱞᱮᱠᱟ ᱥᱩᱫᱩᱢ ᱧᱮᱞ ᱠᱟᱠᱚᱣᱟ᱾ ᱟᱫᱚ ᱱᱤᱛ ᱫᱚ ᱡᱚᱛᱚ ᱚᱠᱚᱭ ᱪᱮᱫ ᱡᱚᱢ ᱨᱮ ᱮᱴᱟᱜ ᱠᱤᱪᱷᱩᱨᱮ ᱵᱮᱥᱛᱚᱛᱟ ᱱᱤᱛᱚᱜ ᱫᱚ ᱟᱫᱚ ᱚᱠᱚᱭ ᱩᱭᱦᱟᱹᱨᱟᱭ ᱡᱮ ᱱᱩᱠᱩ ᱱᱚᱝᱠᱟ ᱡᱚᱢ ᱵᱟᱲᱟ ᱦᱩᱭ ᱠᱟᱱᱟ ᱥᱮ ᱡᱚᱢ ᱜᱟᱱᱚᱜ ᱜᱮᱭᱟ ᱮᱱᱛᱮ ᱤᱥᱤᱱ ᱠᱚᱣᱟ ᱠᱚ᱾
ᱦᱚᱭ ᱦᱚᱭ, ᱟᱨ ᱵᱷᱟᱹᱜᱤ ᱠᱚ ᱵᱩᱡᱷᱟᱹᱜᱼᱟ ᱤᱧ ᱡᱚᱢ ᱥᱟᱱᱟᱧᱟ ᱟᱹᱰᱤ ᱵᱮᱥᱤᱧ ᱵᱩᱡᱷᱟᱹᱣ ᱠᱚ ᱜᱮᱭᱟ᱾
ᱦᱮᱸ ᱛᱟᱦᱚᱞᱮ ᱚᱱᱛᱮ ᱦᱟᱹᱠᱩ ᱠᱟᱴᱠᱚᱢ ᱪᱮᱫ ᱞᱮᱠᱟ ᱠᱚ ᱧᱟᱢᱚᱜ ᱠᱟᱱᱟ?
ᱦᱮᱸ ᱜᱟᱰᱟ ᱢᱤᱫᱴᱟᱝ ᱢᱮᱱᱟᱜ ᱟᱠᱟᱫᱟ, ᱚᱸ ᱟᱨ ᱜᱟᱹᱰᱭᱟᱹ ᱫᱚ ᱦᱩᱭᱩᱜ ᱠᱟᱱᱟ ᱟᱞᱮᱭᱟᱜ ᱢᱮᱱᱟᱜ ᱠᱟᱜ ᱛᱟᱞᱮ ᱜᱮᱭᱟ ᱟᱫᱚ ᱜᱟᱹᱰᱭᱟᱹ ᱨᱮᱱ ᱜᱟᱹᱰᱭᱟᱹ ᱨᱮᱫᱚ ᱦᱩᱭᱩᱜ ᱠᱟᱱᱟ ᱚᱱᱟ ᱡᱚᱠᱷᱚᱱ ᱫᱟᱜ ᱟᱸᱡᱮᱫᱚᱜ ᱠᱟᱱ ᱛᱟᱦᱮᱸᱫ ᱛᱚᱠᱷᱚᱱ ᱞᱮ ᱥᱟᱵ ᱞᱮᱫ ᱠᱚ ᱛᱟᱦᱮᱸᱫ ᱦᱟᱠᱩ᱾ ᱵᱷᱟᱜᱤ ᱜᱮ ᱛᱟᱦᱮᱸ ᱠᱟᱱᱟ ᱠᱚ ᱟᱞᱮ ᱫᱚ ᱵᱟᱞᱮ ᱟᱲᱟᱜ ᱠᱟᱜ ᱠᱚ ᱛᱟᱦᱮᱸᱜᱼᱟ ᱡᱟᱦᱟᱸᱭ ᱟᱲᱟᱜ ᱠᱚᱣᱟᱢ ᱩᱱᱠᱩ ᱢᱟ ᱦᱩᱭᱩᱜ ᱠᱟᱱᱟ ᱥᱟᱺᱜᱤᱧ ᱧᱚᱜ ᱛᱚ᱾ ᱠᱟᱹᱴᱤᱡ ᱟᱹᱛᱩ ᱠᱷᱚᱱ ᱥᱟᱺᱜᱤᱧ ᱜᱮᱛᱟ ᱞᱮᱭᱟ ᱟᱫᱚ ᱟᱞᱮ ᱫᱚ ᱚᱸᱰᱮ ᱵᱟᱞᱮ ᱪᱟᱞᱟᱣ ᱵᱟᱲᱟᱜ ᱜᱮᱭᱟ᱾ ᱦᱟᱱᱮ ᱡᱩᱫᱤᱢ ᱟᱲᱟᱜ ᱠᱟ ᱠᱚ ᱨᱮᱦᱚᱸ
ᱟᱯᱮᱭᱟᱜ ᱠᱟᱱᱟ ᱟᱫᱚ ᱚᱱᱟ ᱦᱟᱹᱠᱩ ᱪᱟᱥ ᱨᱮᱱᱟᱜ ᱫᱟᱭᱤᱛᱛᱚ ᱫᱚ ᱮᱴᱟᱜ ᱦᱚᱲ ᱠᱚ ᱦᱟᱛᱟᱣ ᱜᱮᱭᱟ᱾
ᱵᱟᱝ ᱵᱟᱝ᱾ ᱚᱱᱮ ᱱᱤᱡᱮ ᱦᱚᱸ ᱡᱩᱫᱤᱢ ᱪᱟᱥ ᱠᱟᱠᱚᱣᱟ ᱛᱟᱦᱚᱞᱮ ᱫᱚ ᱵᱟᱢ ᱧᱟᱢ ᱠᱚᱣᱟ ᱡᱚᱛᱚ ᱦᱚᱲ ᱠᱚ ᱥᱟᱵ ᱤᱫᱤ ᱡᱚᱝ ᱚᱜ ᱟᱠᱚ᱾ ᱦᱚᱸ ᱟᱫᱚ ᱱᱤᱡᱮᱢ ᱦᱩᱸ ᱱᱤᱡᱮ ᱫᱚ ᱦᱟᱜ ᱱᱤᱡᱮ ᱢᱟ ᱥᱟᱨᱟ ᱠᱷᱚᱱ ᱵᱟᱢ ᱪᱟᱞᱟᱜᱼᱟ᱾ ᱟᱫᱚ ᱚᱱᱠᱟ ᱛᱮᱠᱚ ᱥᱟᱵ ᱪᱟᱵᱟ ᱠᱚᱣᱟ ᱟᱫᱚ ᱚᱱᱟ ᱛᱮᱞᱮ ᱞᱟᱹᱭᱟ ᱡᱟᱦᱟᱸ
ᱡᱟᱦᱟᱸᱭ ᱛᱟᱠᱚᱣᱟᱜ ᱴᱚᱞᱟ ᱥᱩᱨ ᱠᱟᱱᱟ ᱩᱱᱠᱩ ᱫᱚ ᱛᱩᱯᱩᱱ ᱜᱷᱟᱴ ᱫᱚ ᱚᱱᱟ ᱯᱩᱠᱷᱨᱤ ᱜᱮ ᱥᱮ ᱜᱟᱹᱰᱭᱟᱹ ᱜᱷᱟᱴ ᱜᱮ ᱠᱟᱱ ᱛᱟᱠᱚᱣᱟ᱾ ᱟᱫᱚ ᱩᱱᱠᱩ ᱫᱚ ᱟᱠᱚ ᱞᱮᱠᱟ ᱡᱚᱠᱷᱚᱱ ᱛᱚᱠᱷᱚᱱ ᱥᱟᱵ ᱠᱚᱣᱟ ᱠᱚ᱾
ᱦᱳᱭ ᱟᱫᱚ ᱵᱟᱝ ᱧᱮᱞ ᱠᱟᱭ ᱠᱷᱟᱱ ᱦᱟᱜ ᱪᱮᱫᱠᱟᱢ ᱢᱮᱛᱟᱭᱟ ᱡᱮ ᱦᱮᱸ ᱦᱟᱹᱠᱩ ᱠᱚᱠᱚ ᱦᱟᱹᱠᱩ ᱠᱚᱯᱮ ᱥᱟᱵᱮᱫ ᱠᱚᱣᱟ ᱥᱮ ᱪᱤᱠᱟᱹᱭᱮᱫ ᱠᱚᱣᱟᱯᱮ ᱟᱫᱚ ᱡᱟᱦᱟᱸᱭ ᱩᱱᱠᱩ ᱵᱟᱹᱫ ᱠᱚᱨᱮᱱᱟᱜ ᱠᱚᱛᱮ ᱡᱟᱦᱟᱸᱭ ᱠᱚ ᱞᱤᱸᱜᱤ ᱵᱚᱞᱚ ᱠᱚᱜᱼᱟ ᱠᱚ᱾ ᱟᱨ ᱵᱟᱝᱠᱷᱟᱱ ᱦᱩᱭᱩᱜ ᱜᱮᱭᱟ ᱠᱚ ᱛᱚ ᱟᱫᱚ ᱩᱱᱠᱩ ᱦᱚᱠᱚ ᱦᱟᱨ ᱦᱟᱨᱟᱜ ᱟᱠᱚ ᱥᱮ ᱟᱫᱚ ᱵᱮᱥᱤ ᱠᱟᱛᱮᱫ ᱜᱮᱠᱚ ᱧᱟᱢᱚᱜ ᱜᱮᱭᱟ ᱠᱚ ᱢᱤᱫᱴᱷᱮᱱ ᱫᱚ ᱦᱩᱭᱩᱜ ᱠᱟᱱᱟ ᱯᱩᱠᱷᱨᱤ
ᱱᱤᱛᱚᱜ ᱧᱮᱞ ᱠᱟᱫᱟ ᱵᱚᱪᱷᱚᱨ ᱫᱤᱱ ᱨᱮ ᱢᱤᱫ ᱫᱷᱟᱣ ᱫᱚ ᱢᱟᱱᱮ ᱯᱩᱠᱷᱨᱤ ᱠᱚᱫᱚ ᱠᱚ ᱤᱭᱟᱹᱭ ᱜᱮᱭᱟ ᱢᱮᱥᱤᱱ ᱠᱚᱛᱮ ᱠᱚ ᱟᱨᱮᱡ ᱟᱸᱡᱮᱫᱟ
ᱦᱚᱭ ᱚᱱᱮ ᱯᱩᱠᱷᱨᱤ ᱢᱮᱱᱟᱜ ᱠᱟᱜ ᱛᱟᱞᱮᱭᱟ ᱚᱸᱰᱮ ᱦᱚᱸ ᱫᱚᱢᱮ ᱠᱚ ᱧᱟᱢᱚᱜ ᱜᱮᱭᱟ ᱦᱟᱹᱠᱩ ᱛᱟᱨᱯᱚᱨᱮ ᱦᱩᱭᱩᱜ ᱠᱟᱱᱟ ᱟᱨ ᱢᱤᱫᱴᱟᱝ ᱚᱱᱟ ᱵᱟᱹᱫᱽ ᱨᱮᱱᱟᱜ ᱠᱳᱱ ᱨᱮ ᱦᱩᱭᱩᱜ ᱠᱟᱱᱟ ᱫᱚᱢᱮ ᱤᱭᱟᱹ ᱰᱚᱵᱷᱟᱜ ᱧᱚᱜ ᱞᱮᱠᱟ ᱢᱤᱫᱴᱮᱡ ᱢᱮᱱᱟᱜ ᱟᱠᱟᱫᱟ᱾ ᱚᱸᱰᱮ ᱦᱚᱸ ᱫᱚᱢᱮ ᱠᱚ ᱦᱟᱹᱠᱩᱜ ᱜᱮᱭᱟ᱾
ᱦᱮᱸ ᱰᱚᱵᱷᱟᱜ ᱠᱚᱨᱮ ᱢᱟ ᱩᱱᱠᱩ ᱜᱟᱹᱲᱟᱹᱭ ᱪᱚᱝᱜᱽᱲᱟ᱾ ᱚᱱᱮ ᱩᱱᱠᱩ ᱠᱚ ᱜᱮ ᱛᱚ ᱠᱩ ᱛᱟᱦᱮᱸᱱᱟ ᱵᱮᱥᱤ᱾
ᱢᱟᱹᱜᱽᱨᱤ ᱦᱚᱸᱠᱚ ᱛᱟᱦᱮᱸᱱ ᱜᱮᱭᱟ ᱠᱚ ᱟᱫᱚ ᱚᱱᱟᱫᱚ ᱤᱭᱟᱹ ᱵᱟᱹᱭᱦᱟᱹᱲ ᱠᱟᱱᱟ ᱛᱚ ᱟᱫᱚ ᱵᱟᱹᱭᱦᱟᱹᱲ ᱨᱮᱱᱟᱜ ᱠᱚᱱ ᱨᱮᱫᱚ ᱦᱩᱭᱩᱜ ᱠᱟᱱᱟ ᱢᱟᱜᱽᱨᱤ ᱫᱚᱠᱚ ᱵᱮᱱᱟᱜ ᱜᱮᱭᱟ ᱥᱮ, ᱟᱫᱚ ᱩᱱᱠᱩ ᱦᱚᱸᱠᱚ ᱛᱟᱦᱮᱸᱱ ᱜᱮᱭᱟ ᱦᱳᱭ᱾
ᱩᱱᱠᱩ ᱦᱚᱸ ᱧᱟᱢ ᱠᱚᱣᱟᱢ ᱚᱠᱟᱨᱮ ᱱᱚᱜᱼᱚ ᱱᱚᱝᱠᱟᱱ ᱡᱟᱹᱯᱩᱫ ᱫᱤᱱ ᱜᱮ ᱵᱚᱪᱷᱚᱨ ᱨᱮ ᱢᱤᱫ ᱵᱮᱲᱟ ᱠᱚ ᱧᱟᱢᱚᱜ ᱠᱷᱟᱡ᱾ ᱦ
ᱦᱳᱭ ᱦᱳᱭ
ᱦᱩᱸ ᱛᱟᱦᱚᱞᱮ ᱪᱮᱫ ᱠᱚ ᱪᱤᱠᱟᱹ ᱵᱟᱲᱟᱟᱭ ᱦᱩᱭᱩᱜᱼᱟ ᱱᱤᱛᱚᱜ ᱫᱚ ᱦᱟᱸᱜ
ᱱᱤᱛᱚᱜ ᱫᱚ ᱟ ᱚᱱᱠᱟ ᱫᱚ ᱪᱮᱫ ᱦᱚᱸ ᱵᱟᱝᱟ ᱦᱟᱜ ᱠᱟᱹᱴᱤᱡ ᱵᱳᱭ ᱮ ᱯᱩᱛᱷᱤ ᱠᱚᱜᱮ ᱧᱮᱞ ᱵᱟᱲᱟ ᱦᱩᱭᱩᱜᱼᱟ ᱠᱟᱹᱴᱤᱡ ᱚᱞ ᱵᱟᱲᱟ ᱦᱩᱭᱩᱜᱼᱟ ᱟᱵᱚᱣᱟᱜ ᱢᱟ ᱚᱱᱟᱜᱮ ᱠᱟᱹᱢᱤ ᱛᱟᱵᱚ ᱱᱤᱛᱚᱜ ᱢᱟ ᱦᱚᱭ ᱟᱨ ᱦᱳᱭᱳᱜ ᱠᱟᱱᱟ ᱵᱟᱵᱩ ᱟᱨ ᱢᱟᱹᱭ ᱢᱮᱱᱟᱜ ᱟᱠᱟᱫ ᱠᱤᱱᱟ ᱩᱱᱠᱤᱱ ᱜᱮ ᱚᱞᱚᱜ ᱠᱤᱱ ᱫᱩᱲᱩᱵ ᱟᱠᱟᱱᱟ ᱟᱫᱚ ᱩᱱᱠᱤᱱ ᱜᱮ ᱠᱟᱹᱴᱤᱡ ᱞᱟᱹᱭ ᱟᱹᱠᱤᱱ ᱦᱩᱭᱩᱜᱼᱟ
ᱦᱮᱸ ᱦᱩᱸ ᱞᱟᱹᱭ ᱦᱚᱸ ᱩᱪᱤᱛ ᱠᱟᱱ ᱜᱮᱭᱟ ᱵᱟᱴ ᱦᱮᱸ ᱵᱚᱱ ᱥᱮᱬᱟ ᱟᱠᱟᱱᱟ ᱡᱟᱦᱟᱸ ᱛᱤᱱᱟᱹᱜ ᱜᱟᱱ ᱟᱵᱚ ᱵᱚᱱ ᱪᱮᱫ ᱠᱟᱣ ᱱᱤᱜ-ᱟ ᱫᱟᱲᱮᱭᱟᱜ ᱟᱵᱚ ᱱᱩᱱᱟᱹᱜ ᱜᱮᱵᱚᱱ ᱪᱮᱫ ᱟᱠᱚᱣᱟ ᱦᱩᱸ ᱩᱦᱩᱜ ᱩ
ᱦᱮᱸᱛᱚ ᱢᱟ ᱛᱚᱞᱮ ᱪᱮᱫ ᱠᱚᱢ ᱪᱤᱠᱟᱹᱭᱫᱟ ᱛᱟᱦᱚᱞᱮ ᱠᱟᱹᱢᱤ ᱢᱮ ᱦᱮᱸ
ᱦᱳᱭ ᱦᱳᱭ ᱴᱷᱤᱠ ᱜᱮᱭᱟ ᱛᱟᱦᱞᱮ ᱠᱷᱟᱱ ᱢᱟ ᱥᱟᱹᱜᱩᱱ
ᱴᱷᱤᱠ ᱜᱮᱭᱟ ᱢᱟ ᱥᱟᱹᱜᱩᱱ ᱥᱤᱸᱜᱟᱹᱲ ᱡᱚᱦᱟᱸᱨ ᱜᱮ ᱢᱟ ᱦᱮᱸ
ᱦᱮᱸ ᱡᱚᱦᱟᱸᱨ ᱜᱮ ᱡᱚᱦᱟᱸᱨ ᱜᱮ
ᱦᱮᱸ ᱛᱚ ᱢᱟ ᱫᱚᱦᱚ ᱠᱮᱫᱟ ᱛᱟᱦᱚᱞᱮ
ᱦᱮᱸ ᱛᱟᱦᱚᱞᱮ ᱢᱟ
ᱦᱮᱸ